ᱦᱮᱸ ᱡᱚᱦᱟᱨ ᱜᱮ ᱦᱮᱸ ᱵᱮᱥ ᱞᱟᱜ ᱟᱸ ᱧᱟᱢᱚᱜ ᱠᱟᱱᱟ᱾
ᱦᱚᱸ ᱦᱚᱸ ᱟᱸᱡᱚᱢᱚᱜ ᱠᱟᱱ ᱜᱮᱭᱟ᱾ ᱦᱳᱭ
ᱟᱫᱚ ᱪᱮᱫ ᱠᱚᱢ ᱪᱤᱠᱟᱹ ᱵᱟᱲᱟᱭᱮᱫᱟ?
ᱪᱮᱫ ᱦᱚᱸ ᱵᱟᱝᱟ ᱦᱚᱸᱜᱚᱭ ᱚᱲᱟᱜ ᱨᱮᱜᱮ ᱟᱴᱮᱫ ᱵᱟᱲᱟ ᱦᱩᱭᱩᱜ ᱠᱟᱱᱟ ᱱᱤᱛᱚᱜ ᱫᱚ ᱦᱳᱭ
ᱚ ᱡᱟᱹᱯᱤᱫ ᱞᱟᱹᱜᱤᱫᱟ ᱮᱢ ᱥᱮᱪᱮᱫ? ᱵᱟᱝ
ᱦᱳᱭ ᱡᱟᱯᱤᱫ ᱦᱩᱭᱩᱜᱼᱟ ᱪᱮᱫ ᱮᱢ ᱪᱤᱠᱟᱹᱭᱟ
ᱦᱳᱭ ᱦᱳᱭ ᱤᱧᱦᱤᱧ ᱡᱟᱹᱯᱤᱫ ᱫᱟᱦᱟᱜ ᱦᱚᱜᱚᱭ ᱱᱤᱛᱚᱜ ᱠᱟᱹᱴᱤᱡ ᱜᱚᱞᱯᱚ ᱵᱟᱲᱟ ᱦᱩᱭᱩᱜ ᱠᱟᱱᱟ ᱤᱱᱟᱹ ᱯᱚᱨᱮ ᱡᱟᱹᱯᱤᱫ ᱵᱟᱲᱟ ᱦᱩᱭᱩᱜᱼᱟ ᱱᱟᱸᱜ
ᱦᱳᱭ ᱤᱧᱦᱚ ᱛᱮᱦᱤᱧ ᱫᱚ ᱵᱮᱥ ᱵᱟᱹᱧ ᱵᱩᱡᱷᱟᱹᱣᱮᱜᱼᱟ ᱥᱮ ᱮᱰᱮᱠᱷᱟᱱ ᱡᱟᱹᱯᱤᱫ ᱦᱟᱸᱜ ᱞᱟᱦᱟ ᱦᱩᱭᱩᱜᱼᱟ ᱛᱮᱦᱤᱧ ᱫᱚ ᱞᱚᱜᱚᱱ ᱫᱷᱟᱨᱟ ᱜᱮ
ᱦᱳᱭ ᱦᱳᱭ ᱫᱟᱜ ᱠᱟᱫᱟᱭ ᱥᱮ ᱵᱟᱝ ᱟᱯᱮ ᱚᱱᱛᱮ?
ᱫᱟᱜ ᱠᱷᱟᱹᱛᱤᱨ ᱛᱮᱢᱟ ᱵᱮᱥ ᱵᱟᱝ ᱵᱩᱡᱷᱟᱹᱜ ᱠᱟᱱᱟ ᱚᱱᱮ ᱚᱱᱠᱟ ᱦᱚᱲᱢᱚ ᱠᱚ ᱵᱮᱥ ᱵᱟᱹᱱᱩᱜᱼᱟ᱾
ᱦᱚ
ᱦᱳᱭ ᱡᱚᱛᱚ ᱦᱚᱲ ᱜᱮᱞᱮ ᱨᱩᱣᱟᱹᱜ ᱠᱟᱱᱟ᱾
ᱨᱩᱣᱟᱹ ᱠᱚ ᱧᱟᱢ ᱠᱟᱜ ᱞᱮᱭᱟ᱾
ᱦᱮᱸ
ᱡᱚᱛᱚ ᱦᱚᱲ ᱜᱮ ᱨᱩᱣᱟᱹ ᱠᱚ ᱧᱟᱢ ᱠᱟᱜ ᱞᱮᱭᱟ᱾
ᱚ ᱦᱚᱸ
ᱟᱨ ᱫᱟᱠᱟ ᱠᱚᱯᱮ ᱡᱚᱢ ᱠᱮᱜᱼᱟ ᱥᱮ ᱵᱟᱝᱟ?
ᱫᱟᱠᱟ ᱠᱚᱫᱚ ᱡᱚᱢ ᱵᱟᱲᱟ ᱦᱩᱭ ᱠᱟᱱᱟ ᱱᱤᱛᱚᱜ ᱜᱮ᱾
ᱚ ᱟᱞᱮ ᱦᱚᱸ ᱡᱚ ᱠᱮᱜᱟ ᱞᱮ
ᱦᱩᱸ ᱟᱪᱪᱷᱟ ᱤᱧᱟᱹᱜ ᱨᱚᱲ ᱠᱚ ᱠᱞᱤᱭᱟᱨ ᱞᱮᱟᱹᱭ ᱟᱸᱡᱚᱢᱚᱜ ᱠᱟᱱᱟ ᱵᱮᱠᱜᱨᱟᱣᱩᱱᱰ ᱠᱚᱨᱮ ᱡᱟᱦᱱᱟᱜ ᱤᱭᱟᱹ ᱥᱟᱹᱲᱤ ᱠᱚ ᱵᱟᱝ ᱟᱡᱚᱢᱚᱜ ᱠᱟᱱᱟ ᱛᱚ᱾
ᱵᱟᱝ ᱟ ᱤᱧᱟᱹᱜ ᱟᱸᱡᱚᱢᱚᱜ ᱠᱟᱱ ᱛᱮ?
ᱵᱟᱝ ᱵᱟᱝ ᱟᱢᱟᱜ ᱫᱚ ᱵᱟᱝ ᱟᱸᱡᱚᱢᱚᱜ ᱠᱟᱱᱟ ᱾
ᱚ ᱟᱢᱟᱜ ᱦᱚ ᱵᱟᱝ ᱟᱡᱚᱢ ᱠᱟᱱᱟ ᱾
ᱚ ᱚᱱᱟᱧ ᱞᱟᱹᱭᱮᱫ ᱛᱟᱦᱮᱸᱫ ᱾
ᱦᱚᱭ ᱾
ᱛᱤᱱᱟᱹᱜ ᱦᱚᱲ ᱜᱮᱭᱟ ᱯᱮ ᱚᱲᱟᱜ ᱨᱮᱫᱚ?
ᱚᱲᱟᱜ ᱨᱮ ᱯᱩᱱ ᱦᱚᱲ ᱦᱮᱱᱟᱜ ᱞᱮᱭᱟ ᱾
ᱚ ᱾
ᱟᱭᱚ ᱵᱟᱵᱟ ᱵᱟᱭ ᱟᱨ ᱤᱧ ᱟᱨ
ᱡᱚᱢ ᱵᱟᱲᱟ ᱠᱚᱫᱚ ᱦᱩᱭᱮᱱ ᱛᱟᱯᱮ ᱡᱚᱛᱚ ᱦᱚᱲᱟᱜ?
ᱜᱚᱲᱚᱢ ᱦᱟᱲᱟᱢ ᱜᱚᱲᱚᱢ ᱵᱩᱲᱦᱤ ᱫᱚ ᱯᱮᱲᱟ ᱦᱚᱲᱚᱜ ᱠᱤᱱ ᱪᱟᱞᱟᱣ ᱟᱠᱟᱱᱟ ᱱᱤᱛᱚᱜ ᱫᱚ ᱾
ᱚ ᱢᱟᱱᱮ ᱴᱚᱴᱟᱞ ᱫᱚ ᱛᱟᱦᱞᱮ ᱛᱩᱨᱩᱭ ᱦᱚᱲ ᱟᱯᱮ?
ᱦᱚᱭ ᱦᱚᱭ ᱱᱤᱛᱚᱜ ᱦᱮᱱᱟᱜ ᱞᱮᱭᱟ ᱵᱚᱞᱮ ᱾ ᱯᱩᱱ ᱦᱚᱲᱚᱜ ᱚᱱᱟᱧ ᱞᱟᱹᱭᱟᱢ ᱠᱟᱱᱟ ᱦᱚᱭ ᱾ ᱟᱯᱮ ᱪᱮᱫ ᱞᱮᱠᱟ ᱚᱲᱟᱜ ᱨᱮ ᱦᱮᱱᱟᱜ ᱠᱚᱣᱟ?
ᱟᱞᱮ ᱟᱞᱮ ᱫᱚ ᱢᱚᱡᱽ ᱜᱮ ᱢᱮᱱᱟᱜ ᱠᱚᱣᱟ ᱚᱲᱟᱜ
ᱟᱨ ᱪᱮᱫ ᱠᱚᱠᱚ ᱪᱤᱠᱟᱹ ᱵᱟᱲᱟᱭᱮᱜᱼᱟ?
ᱪᱮᱫ ᱠᱚ ᱱᱤᱛᱚᱜ ᱢᱟ ᱪᱟᱥ ᱫᱤᱱ ᱠᱚ ᱥᱮᱴᱮᱨ ᱠᱟᱱᱟ ᱛᱚ ᱟᱫᱚ ᱪᱟᱥ ᱵᱟᱲᱟ ᱜᱮ ᱦᱩᱭᱩᱜ ᱠᱟᱱᱟ ᱦᱚᱨ ᱨᱚᱦᱚᱭ ᱠᱚ ᱱᱤᱛᱚᱜ ᱫᱚ ᱾ ᱮᱛᱚᱵ ᱟᱠᱟᱱᱟ ᱟᱞᱮ ᱚᱱᱛᱮ ᱫᱚ ᱾
ᱦᱚᱭ ᱦᱚᱭ ᱚᱱᱠᱟᱜᱮ ᱡᱚᱛᱚ ᱦᱚᱲᱜᱮ ᱨᱚᱦᱚᱭ ᱵᱟᱲᱟ ᱠᱚᱜᱮ ᱦᱩᱭᱩᱜ ᱠᱟᱱᱟ ᱱᱤᱛᱚᱜ ᱫᱚ ᱾
ᱟᱯᱮ ᱦᱚᱸ ᱛᱟᱦᱞᱮ ᱯᱮ ᱪᱟᱥ ᱵᱟᱲᱟᱭ ᱜᱮᱭᱟ ᱥᱮ ᱵᱟᱝ?
ᱦᱚᱭ ᱪᱟᱥ ᱜᱮᱭᱟᱞᱮ ᱢᱩᱱᱤᱥ ᱟᱛᱮᱜ ᱾ ᱢᱩᱱᱤᱥ ᱠᱚᱣᱟᱞᱮ ᱟᱞᱮ ᱫᱚ ᱟᱞᱮ ᱫᱚ ᱵᱟᱞᱮ ᱪᱟᱥ ᱢᱟᱱᱮ ᱮᱴᱟᱜ ᱦᱚᱞᱮ ᱨᱚᱦᱚᱭ ᱦᱚᱪᱚ ᱠᱚᱣᱟ ᱾
ᱚ ᱦᱚ ᱟᱪᱪᱷᱟ ᱟᱪᱪᱷᱟ ᱩᱱᱠᱩ ᱫᱚ ᱢᱟᱹᱞᱤᱥ ᱯᱮ ᱢᱮᱛᱟ ᱪᱤᱞᱤ ᱯᱮ ᱢᱮᱛᱟ ᱠᱚ ᱜᱮᱭᱟ ᱢᱟᱹᱞᱤᱥ ᱥᱮ ᱪᱮᱫ ᱮᱢ ᱞᱟᱹᱭ ᱠᱮᱫᱟ?
ᱢᱩᱱᱤᱥ ᱾
ᱚ ᱢᱩᱱᱤᱥ ᱚ ᱟᱞᱮ ᱱᱚᱛᱮ ᱫᱚ ᱩᱱᱠᱩ ᱫᱚ ᱠᱚ ᱢᱮᱛᱟ ᱠᱚᱣᱟ ᱢᱩᱞᱤᱭᱟᱹ ᱾
ᱚ ᱚᱠᱟ ᱚᱠᱟ ᱥᱮᱫ ᱚᱠᱟ ᱞᱮᱠᱟ ᱚᱱᱠᱟ ᱡᱩᱫᱟᱹ ᱡᱩᱫᱟᱹ ᱟᱫᱚ ᱵᱚᱱ ᱞᱟᱹᱭ ᱜᱮᱭᱟ ᱾
ᱦᱩᱸ ᱾
ᱦᱚᱭ ᱾
ᱟᱯᱮ ᱫᱚ ᱚᱠᱟ ᱥᱮᱫ ᱯᱮ ᱯᱟᱲᱟᱜ ᱠᱟᱱᱟ ᱛᱟᱦᱞᱮ?
ᱟᱞᱮ ᱱᱚᱣᱟ ᱤᱭᱟᱹ ᱥᱮᱫ ᱵᱟᱝᱞᱟᱫᱮᱥ ᱾
ᱚ
ᱦᱚᱭ ᱾ ᱟᱸᱡᱚᱢ ᱠᱟᱜᱼᱟᱢ?
ᱦᱮᱸ ᱦᱮᱸ ᱟᱸᱡᱚᱢ ᱟᱠᱟᱫ ᱜᱮᱭᱟᱞᱮ ᱾
ᱦᱚ ᱾ ᱟᱨ ᱚᱞᱚᱜ ᱯᱟᱲᱦᱟᱣ ᱠᱚᱫᱚ ᱪᱟᱞᱟᱜ ᱠᱟᱱᱟ ᱥᱮ ᱵᱟᱝᱟ?
ᱚᱞᱚᱜ ᱯᱟᱲᱦᱟᱣ ᱠᱚᱫᱚ ᱪᱟᱞᱟᱜ ᱠᱟᱱ ᱜᱮᱭᱟ ᱾
ᱚ
ᱦᱩᱸ ᱟᱢᱟᱜ ᱫᱚ ᱛᱟᱦᱚᱞᱮ
ᱤᱧ ᱫᱚ ᱚᱯᱷᱤᱥ ᱨᱮᱧ ᱠᱟᱹᱢᱤ ᱜᱮᱭᱟ ᱾
ᱚ ᱠᱟᱹᱢᱤ ᱜᱮᱭᱟᱢ ᱾
ᱦᱚᱭ ᱢᱟᱱᱮ ᱤᱭᱟᱹ ᱫᱚ ᱵᱟᱝ ᱥᱚᱨᱠᱟᱨᱤ ᱫᱚ ᱵᱟᱝ
ᱦᱮᱸ ᱦᱩᱸ ᱦᱳᱭ ᱦᱳᱭ
ᱦᱳᱭ ᱨᱩᱣᱟᱹ ᱠᱚ ᱧᱟᱢ ᱟᱠᱟᱫᱤᱧᱟ ᱛᱚ ᱚᱲᱟᱜ ᱦᱮᱡ ᱦᱩᱭ ᱠᱟᱱᱟ
ᱚ ᱦᱚ
ᱦᱩᱸ
ᱴᱷᱟᱱᱰᱟ ᱠᱚ ᱞᱟᱜᱟᱣ ᱠᱟᱫ ᱢᱮᱭᱟ ᱥᱮ ᱪᱮᱫ?
ᱦᱳᱭ ᱚᱲᱟᱜ ᱨᱮᱠᱚ ᱞᱟᱹᱭᱮᱜᱼᱟ ᱦᱤᱡᱩᱜ ᱢᱮ ᱫᱟᱠᱟ ᱠᱚ ᱚᱸᱰᱮ ᱫᱚ ᱮᱢᱟ ᱞᱮ ᱜᱮᱭᱟ ᱠᱚ ᱟᱫᱚ ᱚᱸᱰᱮ ᱱᱟᱜ ᱫᱟᱠᱟ ᱟᱞᱟᱫᱟ ᱟᱨ ᱚᱲᱟᱜ ᱨᱮᱱᱟᱜ ᱫᱟᱠᱟ ᱟᱞᱟᱫᱟ
ᱦᱳᱭ ᱦᱳᱭ ᱚᱱᱟᱢᱟ ᱚᱵᱚᱥᱥᱳᱭ
ᱦᱳᱭ, ᱟᱢ ᱫᱚ ᱚᱲᱟᱜ ᱠᱚᱨᱮ ᱜᱮᱥᱮ ᱵᱟᱦᱨᱮ ᱨᱮᱢ ᱛᱟᱦᱮᱱ ᱜᱮᱭᱟ?
ᱤᱧᱫᱚ ᱤᱧ ᱦᱚᱸ ᱵᱟᱦᱨᱮ ᱨᱮᱜᱮᱧ ᱛᱟᱦᱮᱱ ᱜᱮᱭᱟ ᱟᱫᱚ ᱱᱤᱛᱚᱜ ᱫᱚ ᱪᱮᱜ ᱦᱚᱸ ᱵᱟᱹᱧ ᱪᱤᱠᱟᱹᱭ ᱜᱮᱭᱟ ᱚᱝᱠᱟ ᱫᱚ ᱟᱫᱚ ᱱᱤᱛᱚᱜ ᱫᱚ ᱯᱟᱲᱦᱟᱣ ᱵᱟᱲᱟᱜ ᱠᱟᱱ ᱜᱤᱭᱟᱹᱧ
ᱚ ᱟᱨ ᱛᱟᱹᱜ ᱨᱮᱢ ᱚᱞᱚᱜ ᱠᱟᱱᱟ?
ᱠᱚᱞᱮᱡᱽ ᱨᱤᱧ ᱚᱞᱚᱜ ᱠᱟᱱᱟ
ᱚ ᱠᱚᱢᱯᱞᱤᱴ ᱠᱮᱫᱟᱢ ᱥᱮ ᱵᱟᱝ-ᱟ?
ᱟᱹᱣᱨᱤ ᱠᱚᱢᱯᱞᱤᱴᱟᱹᱧ ᱟᱨᱦᱚᱸ ᱢᱤᱜ ᱵᱚᱪᱷᱚᱨ ᱞᱟᱥᱴ ᱤᱭᱟᱨ ᱪᱟᱞᱟᱜ ᱠᱟᱱ ᱛᱤᱧᱟᱹ
ᱚᱣ ᱦᱚᱭ ᱦᱚᱭ
ᱦᱮᱸ
ᱱᱮᱛᱟᱨ ᱢᱟ ᱯᱩᱱ ᱵᱚᱪᱷᱚᱨ ᱠᱟᱜᱼᱟᱠᱚ ᱥᱮ ᱛᱤᱱᱟᱹᱜ ᱵᱚᱪ?
ᱦᱚᱭ ᱦᱚᱭ ᱦᱚᱭ ᱚᱝᱠᱟ ᱜᱮ ᱯᱩᱱ ᱵᱚᱪᱷᱚᱨ ᱞᱮᱠᱟᱜᱮ
ᱟᱫᱚ ᱚᱞᱪᱤᱠᱤ ᱫᱚᱢ ᱵᱟᱰᱟᱭᱟ ᱥᱮ ᱵᱟᱢ ᱵᱟᱰᱟᱭᱟ ᱛᱚᱵᱮ?
ᱦᱮᱸ ᱵᱟᱲᱟᱭ ᱜᱤᱭᱟᱹᱧ ᱚᱱᱟ ᱫᱚ
ᱚᱻ ᱤᱧ ᱦᱩᱧ ᱵᱟᱲᱟᱭ ᱜᱮᱭᱟ ᱵᱟᱲᱟᱭ ᱫᱚ
ᱚ ᱵᱟᱰᱟᱭ ᱜᱮᱭᱟᱢ ᱦᱩᱸ ᱟᱯᱮ ᱚᱱᱛᱮ ᱚᱝᱠᱟ ᱥᱟᱱᱛᱟᱞᱤ ᱢᱤᱰᱤᱭᱟᱹᱢ ᱠᱚᱛᱮ ᱠᱚ ᱯᱟᱲᱦᱟᱣ ᱵᱟᱲᱟᱜ ᱜᱮᱭᱟ?
ᱦᱚᱸ ᱯᱟᱲᱦᱟᱜ ᱜᱮᱭᱟ ᱠᱚ
ᱚᱻ
ᱤᱧᱦᱚᱸ ᱚᱱᱟ ᱛᱮᱜᱤᱧ ᱯᱟᱲᱦᱟᱣ ᱞᱮᱱᱟ ᱛᱟᱦᱮᱸᱜ
ᱚ ᱟᱢ ᱦᱚᱸ ᱥᱟᱱᱛᱟᱞᱤ ᱢᱤᱰᱭᱟᱹᱢ ᱛᱮᱜᱮᱢ ᱯᱟᱲᱦᱟᱣ ᱞᱮᱱ ᱛᱟᱦᱮᱸᱫ?
ᱦᱚᱭ ᱮᱭᱤᱪ ᱮᱥ ᱯᱚᱨᱮ ᱟᱫᱚ ᱱᱚᱜᱼᱱᱚᱝᱠᱟ ᱚᱱ ᱚᱝᱠᱟ ᱠᱟᱹᱢᱤ ᱫᱚᱨᱠᱟᱨ ᱛᱟᱦᱮᱸᱜ ᱠᱟᱱᱟ ᱚᱱᱟ ᱠᱷᱟᱹᱛᱤᱨ ᱚᱱᱟ ᱠᱚ ᱮᱯᱞᱟᱭ ᱦᱩᱭᱱᱟ
ᱚᱻ
ᱤᱱᱴᱟᱨᱵᱤᱣᱩ ᱠᱚ ᱮᱢ ᱦᱩᱭᱱᱟ ᱟᱫᱚ ᱦᱩᱭ ᱟᱠᱟᱱᱟ ᱟᱫᱚ ᱚᱸᱰᱮ ᱜᱮ ᱠᱟᱹᱢᱤ ᱵᱟᱲᱟ ᱦᱩᱭᱩᱜᱼᱠᱟᱱᱟ ᱱᱤᱛᱚᱜ ᱫᱚᱛᱚ
ᱚᱻ
ᱦᱚᱭ ᱟᱨ ᱟᱯᱮ ᱫᱚ?
ᱦᱩᱸ ᱪᱤᱜ ᱠᱚ ᱵᱟᱹᱧ ᱵᱩᱡᱫᱟ ᱟᱞᱮ ᱫᱚ
ᱟᱯᱮ ᱫᱚ ᱢᱟᱱᱮ ᱚᱠᱚᱭ ᱠᱩ ᱠᱟᱹᱢᱤᱭᱟᱠᱚ ᱥᱮ ᱵᱟᱝ ᱚᱲᱟᱜ
ᱚ ᱚᱲᱟᱜ ᱠᱚᱨᱮ ᱵᱟᱝ ᱵᱟᱝ ᱟᱞᱮ ᱫᱚ ᱵᱟᱠᱚ ᱠᱟᱹᱢᱤ ᱛᱟᱞᱮ ᱜᱮᱭᱟ ᱱᱚᱣᱟ ᱪᱟᱥ-ᱵᱟᱥ ᱜᱮ ᱪᱟᱥ ᱵᱟᱥᱛᱮ ᱡᱟ ᱦᱩᱭᱩᱜᱼᱟ ᱤᱱᱟᱹ ᱠᱚᱜᱮ
ᱚᱻ ᱟᱪᱪᱷᱟ
ᱦᱮᱸ ᱚᱝᱠᱟ ᱫᱚ ᱚᱠᱚᱭ ᱦᱚᱸ ᱪᱮᱫ ᱦᱚᱸ ᱵᱟᱠᱚ ᱠᱟᱹᱢᱤ ᱜᱮᱭᱟ ᱱᱤᱛᱚᱜ ᱚᱝᱠᱟ ᱫᱚ ᱵᱟᱠᱚ ᱠᱟᱢᱤ ᱜᱮᱭᱟ ᱪᱮᱫ ᱦᱚᱸ ᱢᱟᱱᱮ ᱪᱟᱠᱨᱤ-ᱴᱟᱠᱨᱤ ᱠᱚᱫᱚ
ᱚ ᱪᱟᱥ ᱵᱟᱥ ᱠᱮᱭᱟ ᱯᱮ ᱛᱚᱵᱮ?
ᱦᱚᱭ ᱥᱩᱫᱩ ᱪᱟᱥ-ᱵᱟᱥ ᱜᱮ
ᱚ ᱪᱟᱥ-ᱵᱟᱥ ᱦᱚᱸ ᱞᱟᱹᱠᱛᱤ ᱠᱟᱱ ᱜᱮᱭᱟ ᱵᱟᱢ ᱪᱟᱥ ᱞᱮᱠᱷᱟᱱ ᱪᱤᱠᱟᱹᱢ ᱡᱚᱢᱟ ᱢᱟᱱᱮ ᱠᱤᱨᱤᱧᱟᱜ ᱠᱚᱢᱟ ᱡᱚᱛᱚ ᱜᱮ ᱵᱷᱮᱡᱟᱞ ᱜᱮᱭᱟ ᱚᱱᱟ ᱠᱚᱢᱟ ᱪᱮᱫ ᱠᱚᱠᱚ ᱞᱟᱜᱟᱣᱟᱜ ᱠᱟᱱᱟ ᱚᱱᱟ ᱵᱮᱥ ᱵᱟᱭ ᱵᱩᱡᱷᱟᱹᱜᱼᱟ, ᱚᱲᱟᱜ ᱨᱮᱱᱟᱜ ᱪᱟᱣᱞᱮ ᱠᱚ ᱚᱱᱟ ᱫᱚ ᱛᱤᱱᱟᱹᱜ ᱵᱮᱥ ᱵᱩᱡᱷᱟᱹᱜᱼᱟ
ᱦᱮᱸ
ᱦᱚᱭ ᱡᱟᱦᱟᱸ ᱚᱲᱟᱜ ᱨᱮ ᱥᱚᱵᱽᱡᱤ ᱠᱚᱵᱚᱱ ᱨᱚᱦᱚᱭᱟ ᱚᱱᱟ ᱢᱟ ᱟᱹᱰᱤ ᱵᱮᱥ ᱵᱩᱡᱷᱟᱹᱣᱟᱹᱧ ᱤᱧ ᱫᱚ ᱟᱢ ᱫᱚ ᱚᱠᱟ ᱞᱮᱠᱟᱢ ᱵᱩᱡᱷᱟᱹᱣᱼᱟ?
ᱤᱧ ᱦᱚᱸ ᱚᱲᱟᱜ ᱨᱮᱱᱟᱜ ᱥᱚᱵᱽᱡᱤ ᱜᱤᱧ ᱠᱩᱥᱤᱭᱟᱜ ᱜᱮᱭᱟ ᱫᱚ ᱢᱮᱥ ᱨᱮ ᱛᱟᱦᱮᱸ ᱵᱟᱲᱟ ᱦᱩᱭᱩᱜ ᱜᱮᱭᱟ ᱛᱚ ᱟᱫᱚ ᱚᱲᱟᱜ ᱠᱷᱚᱱᱟᱜ ᱜᱮ ᱥᱚᱵᱡᱤ ᱠᱩᱫᱚᱩᱧ ᱟᱹᱜᱩ ᱛᱟᱨᱟᱭ ᱜᱮᱭᱟ ᱤᱧᱦᱚᱸ
ᱚ ᱟᱨ ᱫᱟᱲᱟᱱ ᱠᱚᱢ ᱪᱟᱞᱟᱣ ᱵᱟᱲᱟ ᱠᱟᱱᱟ ᱥᱮ ᱵᱟᱝ ᱛᱚᱵᱮ ᱡᱟᱦᱟᱸ ᱨᱮ ᱫᱟᱲᱟᱱ ᱠᱚ?
ᱫᱟᱬᱟᱱ ᱠᱚᱫᱚ ᱚᱝᱠᱟ ᱵᱟᱹᱧ ᱪᱟᱞᱟᱣ ᱵᱟᱲᱟ ᱠᱟᱱᱟ
ᱚ ᱦᱚᱭ ᱪᱟᱞᱟᱣ ᱵᱟᱲᱟ ᱟᱠᱟᱱᱟᱹᱧ
ᱚᱝᱠᱟ ᱚᱱᱠᱟ ᱯᱷᱮᱢᱟᱥ ᱯᱷᱮᱢᱟᱥ ᱡᱟᱭᱜᱟ ᱚᱠᱟ ᱠᱚᱨᱮᱢ ᱪᱟᱞᱟᱣ ᱵᱟᱲᱟ ᱠᱟᱱᱟ ᱞᱟᱹᱭ ᱵᱤᱱ ᱛᱚ?
ᱤᱧ ᱫᱚ ᱤᱭᱟᱹ ᱯᱮᱨᱤᱥ ᱤᱧ ᱪᱟᱞᱟᱣ ᱞᱮᱱᱟ ᱛᱟᱦᱮᱸᱫ ᱟᱨ ᱞᱚᱱᱰᱚᱱ
ᱳ
ᱦᱳᱭ
ᱦᱮᱸ ᱛᱟᱦᱚᱞᱮ ᱠᱤᱥᱟᱹᱲ ᱜᱮᱭᱟᱯᱮ ᱫᱚᱢᱮ ᱫᱚᱢᱮ ᱜᱮ ᱟᱯᱮ ᱫᱚ
ᱠᱤᱥᱟᱹᱬ ᱫᱚ ᱵᱟᱝᱟ
ᱛᱟᱦᱚᱞᱮ ᱳ
ᱦᱳᱭ ᱟᱨ ᱤᱧᱦᱚᱸ ᱚᱱᱠᱟᱧ ᱠᱟᱹᱢᱤ ᱠᱟᱱᱟ ᱛᱚ ᱮᱸᱰᱮᱠᱷᱟᱱ
ᱦᱮᱸ ᱦᱮᱸ
ᱪᱟᱞᱟᱣ ᱫᱟᱲᱮᱜ ᱠᱟᱱ ᱜᱤᱭᱟᱹᱧ ᱱᱮᱛᱟᱨ ᱫᱚ
ᱫᱚᱢᱮ ᱪᱮᱦᱨᱟ ᱚᱱᱛᱮ ᱫᱚ ᱚᱱᱛᱮ ᱫᱚ ᱟᱹᱰᱤ ᱤᱭᱟᱹ ᱜᱮ ᱯᱩᱨᱟᱹ ᱚᱠᱟ ᱞᱮᱠᱟ ᱯᱩᱨᱟᱹ ᱥᱟᱯᱟ ᱥᱟᱹᱯᱤ ᱯᱩᱨᱟᱹ
ᱚ
ᱦᱳᱭ
ᱛᱤᱱᱟᱹᱜ ᱫᱤᱱ ᱜᱟᱱ ᱚᱱᱟ ᱠᱚᱨᱮ ᱫᱚᱢ ᱛᱟᱦᱮᱸ ᱠᱟᱱᱟ?
ᱦᱚᱸ ᱢᱤᱫ ᱥᱚᱯᱛᱟ, ᱢᱤᱫ ᱥᱚᱯᱛᱟ
ᱚ ᱢᱤᱫ ᱥᱚᱯᱛᱟᱦᱚ ᱦᱮᱸ ᱛᱟᱦᱞᱮ ᱤᱝᱞᱤᱥ ᱨᱚᱲ ᱠᱚᱫᱚ ᱟᱹᱰᱤ ᱵᱷᱟᱹᱜᱤ ᱜᱮᱢ ᱵᱟᱰᱟᱭ ᱜᱮᱭᱟ ᱵᱟ?
ᱦᱳᱭ ᱵᱟᱲᱟᱭ ᱜᱤᱭᱟᱹᱧ ᱵᱟᱲᱟᱭ ᱫᱚ ᱚᱱᱛᱮ ᱢᱟ ᱪᱟᱞᱟᱣ ᱞᱮᱱᱠᱷᱟᱱ ᱤᱝᱞᱤᱥ ᱫᱚ ᱥᱮᱬᱟ ᱦᱩᱭᱩᱜ ᱜᱮᱭᱟ᱾
ᱦᱳᱭ ᱚᱱᱟᱢᱟ ᱠᱟᱛᱷᱟᱜ ᱜᱮ ᱤᱝᱞᱤᱥ ᱢᱟ ᱥᱮᱬᱟ ᱦᱩᱭᱩᱜ ᱜᱮᱭᱟ, ᱵᱟᱠᱷᱟᱱ ᱪᱮᱫ ᱛᱮᱢ ᱨᱚᱲ ᱟᱠᱚᱣᱟ᱾
ᱦᱩᱸ ᱟᱫᱚ ᱡᱚᱢ ᱧᱩ ᱜᱮ ᱠᱟᱹᱡ ᱤᱭᱟᱹᱜ ᱟᱵᱩᱱ ᱥᱚᱢᱚᱥᱥᱟ ᱟᱵᱚᱱ ᱟᱵᱚ ᱱᱚ ᱱᱚᱛᱮ ᱫᱚ ᱫᱟᱠᱟ ᱠᱚᱵᱚᱱ ᱡᱚᱢ ᱦᱮᱣᱟ ᱠᱟᱱᱟ ᱚᱱᱛᱮ ᱫᱚ ᱪᱮᱫ ᱠᱚᱪᱚ ᱠᱩ ᱮᱢᱚᱜ ᱠᱟᱱᱟ᱾ ᱥᱤᱵᱤᱞ ᱦᱚᱸ ᱵᱟᱝ ᱵᱩᱡᱷᱟᱹᱜ ᱠᱟᱱᱟ ᱵᱮᱨᱮᱞ ᱵᱮᱨᱮᱞ ᱜᱮ ᱚᱱᱟᱠᱚᱜᱮ ᱡᱚᱢ ᱠᱟᱜ ᱢᱮ᱾
ᱚ ᱦᱳᱭ ᱟᱫᱚ ᱡᱚᱢ ᱧᱩ ᱨᱮᱱᱟᱜ ᱫᱚ ᱠᱟᱹ ᱴᱤᱡ ᱵᱟᱦᱨᱮ ᱫᱤᱥᱚᱢ ᱮᱢ ᱪᱟᱞᱟᱜᱼᱟ ᱢᱟᱱᱮ ᱡᱚᱢ ᱧᱩ ᱨᱮᱱᱟᱜ ᱫᱚ ᱠᱟᱹᱴᱤᱡ ᱯᱨᱚᱜᱞᱮᱢᱚᱜ ᱜᱮᱭᱟ ᱚᱱᱠᱟ
ᱦᱚᱭ ᱥᱚᱢᱚᱥᱥᱟ ᱦᱩᱭᱩᱜ ᱜᱮᱭᱟ ᱚᱱᱛᱮ ᱫᱚ ᱡᱚᱢ ᱧᱩ ᱨᱮᱱᱟᱜ ᱫᱚ ᱾
ᱚᱲᱟᱜ ᱨᱮᱠᱚ ᱢᱤᱛᱟᱹᱧ ᱠᱟᱱ ᱛᱟᱦᱮᱱᱟ ᱛᱤᱥᱮᱢ ᱦᱤᱡᱩᱜᱼᱟ ᱛᱤᱥᱮᱢ ᱦᱤᱡᱩᱜᱼᱟ ᱚᱱᱛᱮ ᱫᱚ
ᱦᱩᱸ ᱾
ᱦᱟᱞᱚ ᱾
ᱛᱤᱱᱟᱹᱜ ᱫᱤᱱ ᱞᱟᱦᱟᱨᱮᱢ ᱪᱟᱞᱟᱣ ᱞᱮᱱᱟ?
ᱦᱩᱭᱱᱟ ᱟᱹᱰᱤ ᱟᱭᱢᱟ ᱫᱤᱱ ᱫᱚ ᱵᱟᱝ ᱯᱚᱪᱤᱥ ᱨᱤᱧ ᱪᱟᱞᱟᱣ ᱞᱮᱱᱟ ᱛᱟᱦᱮᱸᱫ ᱾
ᱚ
ᱦᱚᱭ ᱾ ᱯᱩᱨᱟᱹ ᱟᱹᱰᱤ ᱵᱮᱥᱤᱧ ᱵᱩᱡᱷᱟᱹᱣ ᱟᱹᱜᱩ ᱠᱮᱫᱟ ᱫᱟᱬᱟᱛᱮ ᱢᱟᱱᱮ ᱵᱚᱪᱷᱚᱨ ᱨᱮ ᱢᱤᱫ ᱫᱷᱟᱣ ᱵᱟᱨᱫᱚᱢ ᱫᱚ ᱫᱟᱲᱟᱱ ᱢᱮ ᱛᱟᱦᱚᱞᱮ ᱢᱚᱸᱡᱽ ᱜᱮᱢ ᱵᱩᱡᱷᱟᱹᱣᱟ ᱦᱚᱲᱢᱚ ᱠᱚᱦᱚᱸ ᱨᱤᱞᱟᱹᱢᱟᱞᱟ ᱦᱚᱭ ᱾ ᱟᱨ ᱱᱚᱛᱮ ᱥᱩᱨ ᱥᱩᱯᱩᱨ ᱨᱮᱫᱚ ᱫᱟᱬᱟ ᱵᱟᱲᱟᱭ ᱦᱩᱭᱩᱜ ᱜᱮᱭᱟ ᱢᱟᱱᱮ ᱥᱟᱺᱜᱤᱧ ᱥᱮᱜ ᱫᱚ ᱚᱸᱰᱮ ᱜᱤᱧ ᱪᱟᱞᱟᱣ ᱵᱟᱲᱟ ᱟᱠᱟᱱᱟ ᱾ ᱥᱩᱨ ᱥᱩᱯᱩᱨ ᱫᱚ ᱱᱚᱛᱮ ᱤᱭᱟᱹ ᱠᱚ ᱪᱟᱞᱟᱣ ᱦᱩᱭ ᱠᱟᱱᱟ ᱫᱟᱨᱡᱤᱞᱤᱝ ᱠᱚ ᱾
ᱦᱩᱸ ᱾
ᱚ ᱟᱢ ᱫᱚ ᱫᱟᱨᱡᱤᱞᱤᱝ ᱪᱞᱟᱣ ᱠᱟᱱᱟ ᱥᱮ?
ᱫᱟᱨᱡᱤᱞᱤᱝ ᱠᱚᱫᱚ ᱤᱧᱫᱚ ᱵᱟᱹᱧ ᱪᱟᱞᱟᱣ ᱵᱟᱲᱟ ᱟᱠᱟᱱᱟ ᱚᱱᱠᱟ ᱫᱟᱲᱟᱱ ᱠᱚᱫᱚ ᱚᱠᱟᱨᱮ ᱦᱚᱸ ᱾ ᱪᱟᱞᱟᱣ ᱯᱟᱲᱟᱜ ᱢᱟᱱᱮ ᱪᱟᱞᱟᱣ ᱨᱮᱱᱟᱜ ᱪᱤᱱᱛᱟᱹ ᱢᱟᱱᱮ ᱪᱟᱞᱟᱣ ᱨᱮᱱᱟᱜ ᱤᱪᱪᱷᱟᱹ ᱠᱚᱫᱚ ᱢᱮᱱᱟᱜ ᱜᱮᱭᱟ ᱪᱤᱱᱛᱟᱹ ᱵᱷᱟᱵᱱᱟ ᱦᱩᱭᱩᱜ ᱜᱮᱭᱟ ᱚᱱᱠᱟ ᱟᱫᱚ ᱴᱟᱠᱟ ᱯᱩᱭᱥᱟ ᱨᱮᱱᱟᱜ ᱚᱵᱷᱟᱵᱽ ᱠᱷᱟᱹᱛᱤᱨ ᱛᱮᱜᱮ ᱵᱟᱝ ᱪᱟᱞᱟᱣ ᱵᱟᱲᱟ ᱦᱩᱭ‌ ᱟᱠᱟᱱᱟ ᱾
ᱦᱚᱭ ᱦᱚᱭ ᱚᱱᱠᱟ ᱜᱮ ᱴᱟᱠᱟ ᱯᱩᱭᱥᱟ ᱵᱟᱝ ᱛᱟᱦᱚᱞᱮ ᱠᱷᱟᱱ ᱪᱤᱠᱟᱹᱢ ᱫᱟᱬᱟᱱᱟ ᱫᱟᱬᱟ ᱦᱚᱸ ᱡᱟᱦᱟᱸᱛᱮ ᱫᱟᱬᱟ ᱞᱟᱹᱜᱤᱫ ᱢᱟ ᱴᱟᱠᱟ ᱯᱩᱭᱥᱟ ᱢᱟ ᱞᱟᱜᱟᱜ ᱜᱮᱭᱟ ᱥᱮ ᱾
ᱟᱫᱚ ᱵᱟᱝᱠᱷᱟᱱ ᱾
ᱦᱚᱭ ᱾ ᱚᱱᱠᱟ ᱜᱮ ᱵᱮᱥ ᱞᱮᱠᱟ ᱯᱟᱲᱦᱟᱜ ᱢᱮ ᱾
ᱦᱚᱭ ᱵᱮᱥ ᱞᱮᱠᱟᱜᱮ ᱯᱟᱲᱦᱟᱜ ᱠᱟᱱᱟ ᱱᱟᱦᱟᱜ ᱾
ᱦᱟᱸ ᱟᱢᱦᱚᱸᱢ ᱫᱟᱬᱟᱱᱟ ᱤᱱᱟᱹᱜ ᱫᱚ ᱾ ᱵᱟᱦᱚᱨᱮ ᱫᱤᱥᱚᱢ ᱠᱚᱦᱚᱸ ᱧᱮᱞ ᱫᱚᱨᱠᱟᱨ ᱠᱟᱱᱟ ᱾
ᱦᱮᱸ ᱚᱵᱚᱥᱥᱚᱭ ᱧᱮᱞ ᱫᱚ ᱫᱚᱨᱠᱟᱨ ᱠᱟᱱ ᱜᱮᱭᱟ ᱾
ᱦᱩᱸ ᱛᱚᱵᱮ ᱨᱮᱥᱮᱢ ᱵᱩᱡᱷᱟᱹᱣᱟ ᱪᱮᱫ ᱞᱮᱠᱟᱱᱟᱜ ᱪᱮᱫ ᱞᱮᱠᱟ ᱵᱟᱝ ᱾
ᱦᱚᱭ ᱦᱚᱭ ᱾ ᱟᱢᱫᱚ ᱛᱟᱦᱚᱞᱮ ᱛᱤᱱᱟᱹᱜ ᱜᱟᱱ ᱫᱮᱥ ᱠᱚᱢ ᱪᱟᱞᱟᱣ ᱪᱮᱫ ᱪᱮᱫ ᱠᱚᱢ ᱞᱟᱹᱭ ᱠᱮᱫᱟ?
ᱯᱮᱨᱤᱥ ᱟᱨ ᱞᱚᱱᱰᱚᱱ ᱾
ᱚ ᱯᱮᱨᱤᱥ ᱟᱨ ᱞᱚᱱᱰᱚᱱ ᱵᱟ ᱵᱷᱟᱹᱜᱤ ᱜᱮ ᱾
ᱪᱟᱞᱟᱣ ᱵᱟᱲᱟ ᱦᱩᱭᱩᱜ ᱜᱮᱭᱟ ᱢᱟᱡᱷᱮ ᱥᱟᱡᱷᱮ ᱠᱚ ᱾
ᱦᱮᱸ ᱟᱯᱮᱭᱟᱜ ᱫᱚ ᱴᱟᱠᱟ ᱠᱚ ᱢᱮᱱᱟᱜᱼᱟ ᱟᱯᱮ ᱫᱚᱯᱮ ᱪᱟᱞᱟᱣ ᱫᱟᱲᱮᱭᱟᱜᱼᱟ᱾ ᱟᱞᱮ ᱫᱚ ᱚᱱᱠᱟ ᱴᱟᱠᱟ ᱠᱚᱫᱚ ᱵᱟᱹᱪᱩᱜ ᱛᱟᱞᱮᱭᱟ ᱛᱚ ᱾
ᱦᱚᱭ ᱾ ᱚᱱᱮ ᱠᱟᱹᱢᱤ ᱦᱮᱱᱟᱜ ᱛᱮ ᱚᱱᱟ ᱦᱚᱸ ᱪᱟᱞᱟᱣ ᱦᱩᱭᱩᱜ ᱠᱟᱱᱟ ᱵᱟᱝ ᱠᱷᱟᱱ ᱵᱟᱝ ᱪᱟᱞᱟᱣ ᱦᱩᱭ ᱠᱚᱜᱼᱟ ᱾
ᱦᱮᱸ ᱦᱚᱭ ᱦᱚᱭ ᱾
ᱦᱚᱭ ᱾
ᱟᱨ ᱤᱭᱟ. ᱠᱞᱟᱥ ᱠᱚ ᱵᱮᱥ ᱜᱮ ᱦᱩᱭᱩᱜ ᱠᱟᱱ ᱛᱟᱯᱮᱭᱟ ᱥᱮ ᱵᱟᱝᱟ
ᱦᱮᱸ ᱦᱩᱭᱩᱜ ᱠᱟᱱ ᱛᱟᱞᱮᱭᱟ ᱢᱚᱴᱟ ᱢᱩᱴᱤ ᱚᱱᱠᱟ ᱠᱚᱞᱮᱡᱽ ᱠᱚᱨᱮ ᱫᱚ ᱚᱱᱠᱟᱜ ᱡᱟᱹᱥ ᱢᱟᱱᱮ ᱯᱨᱟᱭᱜᱮᱛᱚ ᱠᱞᱟᱥ ᱠᱚ ᱫᱚ ᱵᱟᱝ ᱦᱩᱭ ᱵᱟᱲᱟᱜ ᱜᱮᱭᱟ ᱥᱚᱯᱛᱟᱦᱚᱨ ᱨᱮ ᱢᱤᱫᱵᱟᱨ ᱫᱤᱱ ᱦᱩᱭᱩᱜ ᱠᱟᱱ ᱛᱟᱞᱮᱭᱟ ᱾
ᱦᱳᱹᱭ ᱦᱳᱹᱭ ᱦᱳᱹᱭ᱾
ᱦᱩᱸ ᱾
ᱪᱮᱫ ᱞᱮᱠᱟ ᱵᱩᱡᱷᱟᱹᱜ ᱠᱟᱱᱟ ᱠᱚᱞᱮᱡᱽ ᱨᱮ ᱾
ᱦᱮᱸ ᱵᱷᱟᱜᱤ ᱜᱮ ᱾ ᱪᱤᱠᱟᱹᱧ ᱞᱟᱹᱭᱟ ᱢᱟ ᱟᱫᱚ ᱟᱢ ᱵᱟᱢ ᱯᱟᱲᱦᱟᱣ ᱟᱠᱟᱱᱟ ᱠᱚᱞᱮᱡᱽ ᱨᱮ ᱾
ᱵᱟᱝᱟ ᱵᱟᱹᱧ ᱯᱟᱲᱦᱟᱜ ᱠᱟᱱᱟ ᱤᱧᱫᱚ ᱾
ᱚᱸᱻ
ᱦᱳᱹᱭ ᱾ ᱤᱧ ᱫᱚ ᱚᱱᱟ ᱮᱭᱤᱪᱮᱥ ᱮᱢ ᱠᱟᱛᱮᱫ ᱜᱮ ᱾
ᱦᱩᱸ ᱾
ᱚᱱᱟ ᱤᱱᱴᱟᱨᱵᱷᱤᱭᱩ ᱠᱩᱧ ᱮᱢᱞᱟᱜᱼᱟ ᱾
ᱦᱮᱸ ᱾
ᱟᱫᱚ ᱚᱱᱟ ᱠᱟᱹᱢᱤ ᱦᱚᱸᱚᱭ ᱚᱱᱟ ᱨᱮᱜᱮ ᱡᱚᱭᱮᱱ ᱦᱩᱭ ᱠᱟᱱᱟ ᱥᱚᱨᱠᱟᱨᱤ ᱫᱚ ᱵᱟᱝ ᱾ ᱠᱟᱱᱟ ᱮᱱᱦᱚᱸ ᱵᱮᱥ ᱜᱮ ᱠᱚ ᱮᱢᱚᱜ ᱜᱮᱭᱟ ᱯᱩᱭᱥᱟᱹ ᱠᱚ ᱫᱚ ᱾
ᱚᱸ ᱵᱷᱟᱜᱤ ᱜᱮ ᱛᱟᱦᱚᱞᱮ ᱾
ᱦᱳᱭ ᱟᱢᱦᱚᱸ ᱵᱮᱥ ᱞᱮᱠᱟ ᱯᱟᱲᱦᱟᱣ ᱞᱮᱱᱠᱷᱟᱱ ᱱᱟᱯᱟᱭ ᱰᱟᱦᱟᱨ ᱨᱮᱜᱤᱢ ᱪᱟᱞᱟᱜᱼᱟ ᱾
ᱚᱱᱠᱟ ᱜᱮ ᱛᱚ ᱪᱤᱱᱛᱟᱹ ᱵᱷᱟᱱᱟ ᱦᱳᱭᱳᱜ ᱠᱟᱱᱟ ᱵᱮᱥ ᱧᱚᱜ ᱜᱮ ᱯᱟᱲᱦᱟᱣ ᱦᱩᱭᱩᱜᱼᱟ᱾
ᱦᱳᱹᱭ ᱦᱳᱹᱭ ᱵᱟᱜᱮᱞᱮᱠᱟ ᱯᱟᱲ ᱦᱟᱜ ᱢᱮᱦᱟᱸᱜ ᱾
ᱦᱮᱸ ᱦᱮᱸ᱾
ᱦᱩᱸ᱾